ᱦᱮᱞᱳᱣ᱾ ᱡᱚᱦᱟᱨ ᱜᱮ ᱛᱟᱦᱟᱞᱮ ᱚᱲᱟᱜ ᱠᱚᱨᱮ ᱫᱚ ᱵᱮᱥ ᱵᱟᱲᱟ ᱜᱮ?
ᱦᱩᱸ ᱵᱮᱥ ᱵᱟᱲᱟ ᱜᱮᱭᱟ᱾
ᱛᱟᱦᱚᱞᱮ ᱟᱹᱵᱤᱱ ᱦᱚᱸ ᱛᱚ ᱵᱮᱥ ᱜᱮ ᱢᱮᱱᱟᱜ ᱵᱤᱱᱟ ᱟᱥᱟ ᱠᱟᱛᱮᱫ᱾
ᱦᱩᱸ ᱟᱞᱤᱧ ᱵᱮᱥ ᱜᱮ ᱢᱮᱱᱟᱜ ᱞᱤᱧᱟ ᱢᱚᱴᱟ ᱢᱩᱴᱤ᱾
ᱫᱚ, ᱥᱮᱨᱢᱟ ᱨᱮᱱᱟᱜ ᱫᱚ ᱪᱮᱫ ᱪᱮᱫ ᱮ ᱞᱟᱹᱭ ᱦᱚᱪᱚᱭᱫᱟ ᱥᱮᱨᱢᱟ ᱫᱚ ᱮᱠᱷᱚᱱ ᱫᱚ ᱡᱟᱹᱲᱤᱭᱮᱫᱟᱭ ᱥᱮ ᱵᱟᱝᱟ ᱟᱯᱮ ᱚᱱᱛᱮ?
ᱦᱩᱸᱻ ᱟᱯᱟᱛᱚ ᱱᱤᱛᱚᱜ ᱫᱚ ᱵᱟᱭ ᱡᱷᱟᱹᱲᱤᱭᱮᱫᱟ ᱱᱤᱛᱚᱜ ᱫᱚ᱾
ᱛᱟᱦᱚᱞᱮ ᱥᱮᱨᱢᱟ ᱡᱟᱹᱲᱤ ᱠᱚᱫᱚ ᱪᱮᱜᱠᱟ ᱦᱩᱭ ᱞᱮᱱᱟ ᱵᱷᱟᱜᱤ ᱜᱮ ᱥᱮᱨᱢᱟ ᱡᱟᱹᱲᱤ ᱞᱮᱜ-ᱟᱭ?
ᱦᱩ ᱵᱷᱟᱜᱮ ᱢᱟ
ᱫᱟᱜ ᱫᱚ ᱪᱮᱜᱠᱟ ᱵᱷᱟᱜᱮ ᱜᱮ ᱫᱟᱜ ᱦᱩᱭ ᱠᱟᱱᱟ?
ᱦᱩᱸ, ᱠᱷᱮᱛ ᱠᱚᱢᱟ ᱡᱷᱚᱛᱚᱭ ᱯᱮᱨᱮᱡ ᱪᱟᱵᱟ ᱠᱮᱫᱟ᱾ ᱦᱳᱲᱳ ᱵᱟᱹᱞᱤᱧ ᱨᱚᱦᱚᱭ ᱫᱟᱲᱮᱜ ᱠᱟᱱᱟ᱾
ᱩᱸ ᱛᱟᱦᱚᱞᱮ ᱦᱳᱲᱳ ᱨᱚᱦᱚᱭ ᱫᱚ ᱟᱹᱣᱨᱤᱭᱟᱜ ᱛᱟᱵᱤᱱᱟ, ᱵᱷᱤᱛᱟᱹ ᱠᱚᱫᱚ ᱵᱤᱱ ᱢᱟᱜ ᱠᱮᱫᱟ ᱥᱮ ᱵᱟᱝ?
ᱦᱩᱸᱻ ᱵᱷᱤᱛᱟᱹ ᱠᱚᱫᱚᱮᱞᱤᱧ ᱢᱟᱜ ᱜᱩᱲᱭᱟᱹᱣ ᱠᱟᱫᱟ᱾
ᱛᱟᱦᱚᱞᱮ, ᱛᱟᱦᱚᱞᱮ ᱫᱟᱠᱟ ᱠᱚᱫᱚ ᱵᱤᱱ ᱡᱚᱢ ᱞᱮᱫᱼᱟ ᱥᱮ ᱵᱟᱝ ᱟᱫᱚ?
ᱠᱚᱫᱚ ᱟᱹᱣᱨᱤ ᱞᱤᱧ ᱡᱚᱢᱟ ᱦᱚᱸᱜ-ᱚᱭ ᱞᱤᱧ ᱡᱚᱢ ᱞᱟᱹᱜᱤᱫ᱾
ᱚᱻ, ᱜᱚᱝᱠᱮ ᱟᱵᱤᱱ ᱥᱮᱫ ᱫᱚ ᱫᱟᱬᱟᱱ ᱡᱟᱭᱜᱟ ᱡᱟᱦᱟᱸᱱᱟᱜ ᱵᱟᱹᱱᱩᱜ ᱠᱟᱫᱟ?
ᱦᱩᱸ ᱫᱟᱬᱟᱱ ᱡᱟᱭᱜᱟ ᱢᱮᱱᱟᱜᱼᱟ ᱵᱩᱨᱩ ᱢᱮᱱᱟᱜᱼᱟ, ᱦᱮᱱᱛᱮᱱ ᱢᱮᱱᱟᱜᱼᱟ᱾
ᱟᱞᱮ ᱥᱮᱫ ᱢᱟ ᱵᱩᱨᱩ ᱫᱚ ᱟᱹᱰᱤ ᱡᱷᱟᱹᱞ ᱨᱮ᱾
ᱚ, ᱟᱞᱮ ᱥᱮᱫ ᱢᱟ ᱥᱩᱨ ᱨᱮᱜᱮ ᱢᱮᱱᱟᱜ-ᱟ ᱵᱩᱨᱩ ᱢᱮᱱᱟᱜᱼᱟ᱾
ᱦᱩᱸᱻ, ᱛᱟᱦᱚᱞᱮᱢ ᱚᱱᱛᱮ ᱫᱚ ᱱᱟᱦᱚᱭ ᱵᱤᱨ ᱦᱚ ᱢᱮᱱᱟᱜ ᱠᱟᱫᱟ᱾
ᱦᱩᱸ ᱡᱤᱨ ᱦᱚ ᱢᱮᱱᱟᱜ-ᱟ᱾
ᱢᱟᱱᱮ ᱵᱤᱨ ᱨᱮ ᱡᱮᱢᱚᱱ ᱵᱤᱨ ᱨᱮ᱾ ᱦᱟᱱᱟ ᱱᱤᱭᱟᱹ ᱧᱟᱢᱚᱜ-ᱟ ᱢᱟᱱᱮ ᱡᱚᱢ ᱡᱤᱱᱤᱥ᱾ ᱡᱮᱢᱚᱱ ᱥᱩᱨᱟᱹ ᱢᱟᱴᱷᱟ ᱠᱚ ᱦᱳᱭ ᱥᱩᱨᱟᱹ ᱢᱟᱴᱷᱟ ᱠᱚ᱾
ᱠᱚ ᱩᱜ ᱠᱚ ᱧᱟᱢᱚᱜ-ᱟ᱾
ᱦᱳᱭ ᱯᱩᱴᱠᱟᱹ ᱠᱚ᱾
ᱦᱩᱸ᱾
ᱟᱫᱚ ᱟᱨᱚ ᱡᱟᱦᱟᱱᱟᱜ ᱡᱤᱱᱤᱥ ᱡᱮᱢᱚᱱ ᱥᱟᱠᱟᱢ ᱠᱚᱠᱚ ᱦᱮᱡᱟ᱾
ᱦᱩᱸ ᱥᱟᱠᱟᱢ ᱠᱚ ᱦᱮᱡᱟ᱾
ᱦᱳᱭ ᱛᱮᱨᱮᱞ ᱵᱮᱞᱮ᱾ ᱠᱩᱸᱭᱰᱤ ᱵᱮᱞᱮ ᱟᱨ ᱢᱟᱛᱠᱚᱢ ᱵᱮᱞᱮ ᱢᱮᱱᱟᱜ-ᱟ᱾
ᱟᱹᱵᱤᱱ ᱥᱮᱜ ᱢᱟ ᱵᱟᱹᱱᱩᱜ-ᱟ ᱥᱮ ᱪᱮᱜ?
ᱟᱹᱞᱤᱧ ᱥᱮᱫ ᱦᱚᱸ ᱢᱮᱱᱟᱜ ᱠᱟᱫᱟ ᱫᱟᱸᱬᱟᱱ ᱡᱟᱭᱜᱟ ᱫᱚ ᱥᱮᱨᱚᱠᱚᱢ ᱫᱚ ᱵᱟᱹᱱᱩᱜ-ᱟ ᱟᱫᱚ ᱚᱱᱟᱜᱮ ᱵᱤᱨ ᱛᱟᱞᱮ ᱚᱱᱟᱜᱮ ᱚᱸᱰᱮᱜᱮ ᱟᱨᱠᱤ ᱚᱱᱟᱜᱮ
ᱛᱟᱦᱞᱮ ᱵᱤᱨ ᱥᱮᱜ ᱦᱚᱸ ᱫᱟᱸᱬᱟᱱ ᱵᱤᱱ ᱪᱟᱜ-ᱟ ᱥᱮ ᱵᱟᱝ?
ᱦᱮᱸ ᱫᱟᱸᱬᱟᱱ ᱫᱚ ᱡᱷᱚᱛᱚ ᱜᱮ ᱜᱚᱴᱟ ᱫᱤᱱ ᱜᱮ ᱫᱟᱸᱬᱟᱱ ᱪᱟᱞᱟᱜ ᱦᱳᱭᱳᱜ ᱜᱮᱭᱟ ᱟᱫᱚ ᱡᱮᱢᱚᱱᱤᱧ ᱪᱟᱞᱟᱣᱱᱟ ᱦᱚᱸᱜ-ᱚᱭ ᱩᱫ ᱦᱟᱞᱟᱝ ᱦᱟᱞᱟᱝ ᱠᱤᱝᱵᱟ ᱯᱩᱴᱠᱟᱹ ᱦᱟᱞᱟᱝ ᱦᱟᱞᱟᱝ ᱞᱤᱧ ᱥᱮᱱ ᱱᱟ ᱛᱮᱦᱮᱱ ᱫᱚ ᱟᱨᱚ ᱯᱩᱴᱠᱟᱹᱞᱤᱧ ᱦᱟᱞᱟᱝ ᱠᱮᱜ ᱠᱚᱣᱟ ᱯᱩᱴᱠᱟᱹ ᱦᱟᱞᱟᱝ ᱠᱟᱛᱮ ᱦᱚᱸᱜ-ᱚᱭ ᱞᱤᱧ ᱥᱳᱲᱮ ᱠᱮᱫᱟ ᱥᱳᱲᱮ ᱠᱟᱛᱮ ᱦᱚᱸᱜ-ᱚᱭ ᱡᱚᱢ ᱵᱟᱲᱟ ᱠᱟᱛᱮᱜ ᱱᱚᱛᱮ ᱦᱚᱸᱜ-ᱚᱭ ᱠᱟᱹᱴᱤᱡ ᱞᱤᱧ ᱫᱟᱸᱬᱟᱱ ᱞᱤᱧ ᱦᱮᱡ ᱠᱟᱱᱟ ᱵᱟᱞᱤᱧ ᱧᱮᱞ ᱫᱟ ᱫᱮᱠᱷᱤ ᱚᱠᱚᱭ ᱠᱚᱠᱚ ᱪᱮᱫ ᱠᱚᱠᱚ ᱪᱤᱠᱟᱹᱭᱫᱟ ᱟᱫᱚ ᱯᱷᱳᱱ ᱵᱟᱲᱟ ᱠᱟᱛᱮ ᱠᱟᱴᱤᱜ ᱠᱷᱚᱵᱚᱨ ᱦᱟᱛᱟᱣ ᱦᱳᱭᱳᱜ-ᱟ᱾
ᱟ-ᱪᱷᱟ᱾
ᱚᱱᱟᱜᱮ ᱟᱨᱠᱤ᱾ ᱛᱟᱦᱞᱮ ᱟᱹᱵᱤᱱ ᱫᱚ ᱪᱮᱜ ᱠᱚᱵᱤᱱ ᱪᱤᱠᱟᱹ ᱵᱟᱲᱟᱭᱫᱟ ᱱᱤᱛᱚᱜ ᱫᱚ?
ᱮᱫᱚᱢ ᱱᱚᱜ-ᱚ ᱢᱟᱴᱷ ᱠᱷᱚᱱᱟᱜ ᱞᱤᱧ ᱨᱩᱣᱟᱹᱲ ᱦᱮᱜ ᱱᱟ᱾
ᱛᱟᱦᱞᱮ ᱫᱟᱠᱟ ᱡᱚᱢ ᱠᱚᱫᱚ ᱵᱤᱱ ᱪᱟᱜ-ᱟ ᱥᱮ ᱵᱟᱝ ᱱᱤᱛᱚᱜ ᱫᱚ᱾
ᱦᱩᱸ ᱫᱟᱠᱟ ᱫᱚ ᱡᱚᱢ ᱫᱚᱞᱤᱧ ᱪᱟᱞᱟᱜ-ᱟ ᱚᱠᱛᱚ ᱢᱟ ᱟᱹᱰᱤ ᱟᱹᱰᱤ ᱜᱮ ᱦᱳᱭᱱᱟ᱾
ᱦᱩᱸ ᱟᱹᱰᱤ ᱢᱟ ᱵᱮᱲᱟᱭ ᱱᱟ᱾
ᱦᱮᱸ᱾
ᱛᱟᱦᱞᱮ ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ ᱱᱮᱛᱟᱨ ᱫᱚ?
ᱵᱚᱞ ᱠᱚᱫᱚ ᱞᱤᱧ ᱠᱷᱮᱞ ᱵᱟᱲᱟᱭ ᱜᱮᱭᱟ ᱪᱟᱥ ᱠᱚᱞᱤᱧ ᱜᱩᱲᱭᱟᱹᱣ ᱞᱮᱜᱮ ᱫᱚ ᱟᱹᱞᱤᱧᱟᱜ ᱠᱷᱮᱯ ᱠᱷᱮᱞ ᱦᱚᱸ ᱢᱮᱱᱟᱜ ᱛᱟᱹᱞᱤᱧ ᱜᱮᱭᱟ᱾
ᱠᱷᱮᱯ ᱠᱚᱦᱚᱸ ᱵᱤᱱ ᱠᱷᱮᱞ ᱵᱟᱲᱟᱭ ᱜᱮᱭᱟ?
ᱦᱩᱸ ᱠᱷᱮᱞ ᱵᱟᱲᱟᱭ ᱜᱮᱭᱟᱞᱤᱧ᱾
ᱟᱹᱵᱤᱱᱟᱜ ᱤᱪᱪᱷᱟᱹ ᱫᱚ ᱢᱟᱱᱮ ᱢᱟᱨᱟᱝ ᱡᱟᱸᱦᱟ ᱢᱟᱨᱟᱝ ᱡᱟᱭᱜᱟ ᱨᱮ ᱠᱷᱮᱞ ᱨᱮᱱᱟᱜ?
ᱦᱩᱸ ᱦᱩᱸ ᱢᱟᱨᱟᱝ ᱡᱟᱭᱜᱟ ᱠᱷᱮᱞ ᱨᱮᱱᱟᱜ ᱫᱚ ᱤᱪᱪᱷᱟᱹ ᱫᱚ ᱢᱮᱱᱟᱜ ᱛᱟᱞᱤᱧᱟ᱾ ᱟᱫᱚ ᱪᱮᱥᱴᱟ ᱨᱮ ᱢᱮᱱᱟᱜ ᱞᱤᱧᱟ ᱡᱩᱫᱤᱞᱤᱧ ᱫᱟᱲᱮᱭᱟᱜ ᱠᱷᱟᱱ᱾
ᱦᱳᱭ ᱡᱩᱫᱤ ᱵᱤᱱ ᱫᱟᱲᱮᱭᱟᱜ ᱠᱷᱟᱱ ᱟᱨ ᱠᱤ ᱪᱟᱞᱟᱜ ᱟᱵᱤᱱ ᱠᱷᱮᱞᱳᱰ᱾
ᱦᱳᱭ᱾
ᱛᱟᱦᱞᱮ ᱯᱮᱠᱴᱤᱥ ᱵᱟᱲᱟ ᱠᱚᱫᱚ ᱰᱟᱹᱦᱤᱨᱮ ᱪᱮᱜᱠᱟ ᱦᱩᱭᱩᱜ ᱠᱟᱱᱟ᱾
ᱯᱮᱠᱴᱤᱥ ᱠᱚᱫᱚ ᱟᱹᱞᱤᱧ ᱫᱚ ᱚᱲᱟᱜ ᱨᱮᱜᱮᱞᱤᱧ ᱯᱮᱠᱴᱤᱥ ᱵᱟᱲᱟᱭ ᱜᱮᱭᱟ᱾
ᱚᱲᱟᱜ ᱠᱚᱨᱮ ᱜᱮ᱾
ᱦᱩᱸ ᱛᱟᱦᱞᱮ ᱟᱹᱵᱤᱱ ᱫᱚ ᱵᱚᱞ ᱵᱤᱱ ᱠᱷᱮᱞ ᱜᱮ ᱠᱷᱮᱞ ᱜᱮᱭᱟ ᱵᱤᱱ ᱟᱹᱵᱤᱱ ᱫᱚ ᱵᱚᱞ?
ᱦᱮᱸ ᱟᱹᱞᱤᱧ ᱦᱚᱞᱤᱧ ᱠᱷᱮᱞᱳᱰ ᱵᱟᱲᱟᱭ ᱜᱮᱭᱟ᱾ ᱢᱟᱡᱷᱮ ᱢᱟᱡᱮ ᱞᱤᱧ ᱠᱷᱮᱞᱳᱰ ᱮᱫᱟ ᱟᱫᱚ ᱱᱚᱜᱼᱚᱭ ᱛᱚ ᱢᱚᱬᱮ ᱥᱮᱨᱢᱟ ᱜᱟᱱ ᱞᱤᱧ ᱠᱷᱮᱞ ᱠᱮᱫᱟ᱾ ᱱᱚᱜᱼᱚᱭ ᱮᱠᱷᱚᱱᱳ ᱢᱮᱱᱟᱜ ᱞᱤᱧ ᱜᱮᱭᱟ ᱟᱞᱤᱧ ᱠᱷᱮᱞ ᱜᱮᱭᱟ ᱟᱫᱚ ᱛᱤᱱ ᱫᱤᱱ ᱞᱤᱧ ᱠᱷᱮᱹᱞᱟ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ᱾ ᱡᱮᱫᱤᱱ ᱞᱤᱧ ᱛᱟᱦᱮᱱᱟ ᱟᱨᱠᱤ ᱡᱮᱫᱤᱱ ᱫᱟᱲᱮᱼᱼ
ᱟᱪᱪᱷᱟ᱾
ᱛᱟᱦᱚᱞᱮ ᱜᱚᱝᱠᱮ ᱚᱞᱚᱜ ᱯᱟᱲᱦᱟᱜ ᱫᱚ ᱛᱤᱱᱟᱹᱜ ᱥᱟᱹᱜᱤᱧ?
ᱚᱞᱚᱜ ᱯᱟᱲᱦᱟᱜ ᱢᱟ ᱵᱷᱟᱜᱮ ᱜᱮᱞᱤᱧ ᱯᱟᱲᱟᱜ ᱠᱟᱱᱟ᱾
ᱚᱞᱚᱜ ᱯᱟᱲᱦᱟᱣ ᱠᱚ ᱢᱮᱱᱟᱜ ᱛᱟᱵᱤᱧᱭᱟ ᱵᱟᱝ?
ᱦᱩᱸ ᱢᱮᱱᱟᱜ ᱛᱟᱹᱟᱞᱤᱧᱟ ᱟᱹᱣᱨᱤ ᱞᱤᱧ ᱵᱟᱹᱜᱤᱭᱟ᱾
ᱡᱮᱢᱚᱱ ᱚ ᱦᱮᱸ ᱛᱚ ᱯᱟᱲᱦᱟᱜ ᱵᱤᱱ ᱟᱫᱚ ᱱᱤᱭᱟᱹ ᱡᱩᱜᱽ ᱫᱚ ᱟᱫᱚ ᱯᱟᱲᱦᱟᱣ ᱞᱮᱱᱠᱷᱟᱱ ᱦᱚᱸ ᱵᱷᱟᱜᱮ ᱡᱟᱦᱟᱱᱟᱜ ᱡᱟᱦᱟᱱᱟᱜ ᱟᱹᱭᱠᱟᱹᱣ ᱛᱮᱵᱤᱱ ᱵᱩᱡᱟ ᱥᱮ ᱦᱟᱱᱟ ᱱᱚᱣᱟ ᱠᱚ ᱡᱟᱦᱟᱱᱟᱜ ᱜᱮᱵᱤᱱ ᱵᱩᱡᱟ᱾ ᱟᱵᱤᱱᱟᱜ ᱛᱚᱨᱚᱯ ᱠᱷᱚᱱᱟᱜ ᱡᱟᱦᱟ ᱴᱟᱜ ᱵᱤᱱ ᱵᱩᱡᱷᱟᱹᱣ ᱦᱚᱪᱚ ᱫᱟᱲᱮ ᱭᱟᱠᱚᱣᱟ᱾
ᱦᱳᱭ ᱦᱳᱭ ᱟᱨᱚ ᱜᱤᱫᱟᱹᱨ ᱠᱚᱞᱤᱧ ᱵᱩᱡᱷᱟᱹᱣᱪᱚ ᱫᱟᱲᱮ ᱭᱟᱣᱟᱼᱼ
ᱦᱳᱭ ᱟᱨᱠᱤ ᱦᱟᱯᱮᱱ ᱫᱤᱱ ᱛᱮ ᱚᱱᱟ ᱠᱟᱹᱢᱤ ᱨᱮ ᱞᱟᱜᱟᱜᱼᱟ ᱱᱟᱦᱱᱟᱜ
ᱦᱩᱸᱻ ᱛᱟᱦᱚᱞᱮ ᱟᱹᱵᱤᱱ ᱫᱚ ᱚᱞᱚᱜ ᱯᱟᱲᱦᱟᱜ ᱜᱮᱭᱟ ᱵᱤᱱ ᱥᱮ ᱵᱟᱝ?
ᱦᱮᱸ ᱟᱞᱤᱧᱟᱜ ᱫᱚ ᱚᱞᱚᱜ ᱯᱟᱲᱦᱟᱣ ᱪᱟᱞᱟᱜ ᱠᱟᱱ ᱜᱮᱭᱟ ᱱᱚᱜ ᱚᱭ ᱠᱚᱞᱮᱡᱽ ᱨᱮ ᱢᱮᱱᱟᱜ ᱟᱠᱟᱫ ᱞᱤᱧᱟᱹ ᱟᱫᱚᱼᱼ ᱠᱚᱞᱮᱡ ᱨᱮᱞᱤᱧ ᱡᱚᱭᱮᱱ ᱟᱠᱟᱫᱟ ᱱᱚᱜ ᱚᱭ ᱦᱟᱞᱮ ᱦᱟᱞᱮ ᱜᱮ ᱟᱫᱚᱞᱤᱧ ᱯᱟᱲᱦᱟᱣ ᱤᱫᱤᱭᱟ ᱛᱤᱱᱟᱹᱜᱴᱟ ᱞᱤᱧ ᱫᱟᱲᱮᱭᱟᱜᱼᱟ ᱯᱟᱲᱦᱟᱜᱼᱟ
ᱚᱻ ᱛᱚ ᱚᱲᱟᱜ ᱨᱮᱱᱟᱜ ᱪᱟᱥ ᱠᱚᱵᱮᱱ ᱜᱩᱲᱤᱭᱟᱹ ᱠᱮᱫᱟ᱾
ᱦᱮ ᱟᱞᱤᱧ ᱫᱚ ᱚᱲᱟᱜ ᱨᱮᱱ ᱪᱟᱥ ᱠᱚ ᱡᱚᱛᱚ ᱜᱩᱲᱭᱟᱹ ᱦᱩᱭ ᱠᱟᱱᱟ᱾
ᱦᱩ
ᱚᱱᱟ ᱯᱟᱹᱭᱞᱟᱹ ᱯᱩᱭᱞᱟᱹ ᱫᱟᱜ ᱨᱮᱜᱮ ᱡᱷᱚᱛᱚ ᱞᱤᱧ ᱪᱟᱵᱟ ᱠᱟᱫᱟ᱾ ᱪᱟᱥ ᱠᱚᱫᱚ ᱠᱟᱨᱢᱤ ᱟᱜᱩ ᱦᱩᱭ ᱞᱮᱱᱟ ᱩᱱᱠᱩᱼᱼ ᱠᱟᱲᱢᱤ ᱠᱚ ᱞᱟᱜᱟᱣ ᱵᱟᱲᱟ ᱠᱟᱛᱮᱫ ᱡᱷᱚᱛᱚ ᱠᱤᱪᱷᱩᱞ ᱞᱤᱧ ᱜᱩᱡᱷᱟᱹᱣ ᱠᱮᱫ ᱛᱮ ᱟᱫᱚ ᱱᱚᱜ ᱚᱭ ᱚᱞᱚᱜ ᱯᱟᱲᱦᱟᱜ ᱥᱮᱫ ᱜᱮᱞᱤᱧ ᱟᱫᱚᱞᱤᱧ ᱥᱟᱢᱟᱝᱼᱟ᱾ ᱟᱫᱚ ᱚᱞᱚᱜ ᱯᱟᱲᱦᱟᱜ ᱛᱤᱱᱟᱹᱜ ᱥᱟᱜᱤᱧ ᱦᱩᱭᱩᱜ ᱠᱟᱱᱟ ᱦᱩᱭᱩᱜ ᱠᱟᱱᱟ ᱟᱫᱚ ᱱᱚᱛᱮ ᱠᱷᱮᱞᱳᱰ ᱦᱚᱸ ᱢᱮᱱᱟᱜ ᱛᱟᱵᱚᱱ ᱜᱮᱭᱟ ᱟᱵᱚᱣᱟᱜ ᱫᱚ᱾
ᱦᱩ ᱠᱷᱮᱞᱳᱰ ᱫᱚ ᱢᱮᱱᱟᱜ ᱛᱟᱵᱚᱱ ᱜᱮᱭᱟ ᱵᱟᱝ ᱫᱚ ᱵᱟᱝᱼᱼ
ᱠᱷᱮᱞᱳᱰ ᱠᱚ ᱟᱫᱚ ᱪᱟᱞᱟᱣ ᱦᱩᱭᱩᱜᱼᱟ ᱢᱟᱱᱮ ᱟᱫᱚ ᱴᱟᱭᱤᱢ ᱵᱟᱝ ᱦᱩᱭᱩᱜᱼᱼ ᱠᱟᱱᱟ ᱥᱮᱼᱼ
ᱦᱩ ᱴᱟᱭᱤᱢ ᱜᱮ ᱵᱟᱭ ᱧᱟᱢᱚᱜ ᱠᱟᱱᱟ᱾ ᱛᱟᱦᱚᱞᱮ ᱪᱮᱫᱠᱟ ᱢᱮᱱᱟᱜ ᱵᱤᱱᱟ᱾
ᱦᱮᱸ ᱢᱚᱴᱟ ᱢᱩᱩᱴᱤ ᱵᱮᱥ ᱵᱟᱲᱟ ᱜᱮ ᱢᱮᱱᱟᱜ ᱠᱟᱫ ᱞᱤᱧᱟᱹ᱾
ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱵᱟᱝ?
ᱫᱟᱠᱟ ᱫᱚ ᱟᱹᱣᱨᱤᱭᱟ ᱟᱹᱣᱨᱤᱭᱟ ᱞᱤᱧ ᱡᱚᱢᱟ ᱮᱠᱷᱚᱱᱳ ᱦᱟᱯᱮ ᱡᱚᱢ ᱦᱩᱭᱩᱜᱼᱟ᱾
ᱦᱩ
ᱟᱵᱤᱱ ᱢᱟᱼᱼ ᱛᱟᱦᱚᱞᱮ ᱚᱞᱚᱜ ᱯᱟᱲᱦᱟᱜ ᱜᱨᱮᱡᱩᱭᱮᱥᱚᱱ ᱛᱤᱱᱟᱹᱜ ᱴᱟ ᱵᱤᱱ ᱪᱟᱞᱟᱣ ᱠᱟᱱᱟ?
ᱟᱹᱞᱤᱧ ᱦᱚ ᱦᱮᱞᱮ ᱦᱮᱞᱮ ᱜᱮ ᱠᱚᱞᱮᱡᱽ ᱨᱮ ᱞᱤᱧ ᱵᱷᱚᱨᱛᱤ ᱟᱠᱟᱱᱟ?
ᱠᱚᱞᱮᱡ ᱨᱮᱵᱤᱱ ᱪᱟᱞᱟᱜᱼᱟ ᱮᱵᱟᱨᱮ ᱵᱟᱝ?
ᱦᱩᱸ
ᱛᱟᱦᱚᱞᱮ ᱠᱚᱞᱮᱡᱽ ᱯᱚᱨ ᱛᱤᱱᱟᱹᱜ ᱴᱟ ᱯᱟᱲᱦᱟᱣ ᱨᱮᱱᱟᱜ ᱤᱥᱴᱤᱢᱮᱴ ᱢᱮᱱᱟᱜ ᱟᱠᱟᱫ ᱛᱟᱵᱤᱱᱟ?
ᱦᱩᱸ ᱢᱮᱱᱟᱜ ᱮᱥᱴᱤᱢᱮᱴ ᱫᱚ ᱢᱮᱱᱟᱜ ᱛᱟᱞᱤᱧᱟ ᱟᱯᱟᱛᱚ ᱠᱚᱞᱮᱡ ᱠᱚᱞᱤᱧ ᱯᱟᱨᱚᱢ ᱤᱫᱤᱭᱟ ᱾ ᱛᱤᱱᱟᱹᱜᱼᱴᱟ ᱞᱤᱧ ᱫᱟᱲᱮᱭᱟᱜᱼᱟ ᱪᱮᱥᱴᱟ ᱨᱮ ᱦᱮᱱᱟᱜᱞᱤᱧᱟ ᱟᱹᱞᱤᱧ ᱾
ᱦᱳᱭᱛᱚ ᱛᱤᱱᱟᱹᱜ ᱴᱟ ᱡᱳᱜᱚᱛᱟ ᱦᱤᱥᱟᱹᱵ ᱛᱮᱵᱤᱱ ᱫᱟᱲᱮᱭᱟᱜᱼᱟ ᱤᱫᱤᱭᱟᱵᱤᱱ ᱛᱟᱹᱭᱛᱚ?
ᱦᱩ ᱾
ᱛᱟᱦᱚᱞᱮ ᱟᱵᱚᱨᱮᱱ ᱡᱟᱦᱟ ᱢᱟᱱᱮ ᱟᱵᱤᱱ ᱨᱮᱱ ᱡᱟᱦᱟᱸᱭ ᱦᱚᱯᱚᱱ ᱵᱚᱭᱦᱟ ᱠᱚ ᱢᱮᱱᱟᱜ ᱠᱚᱣᱟ ᱥᱮ ᱵᱟᱝ?
ᱦᱩᱸ ᱢᱮᱱᱟᱜ ᱠᱚᱣᱟ ᱾
ᱩᱱᱠᱩᱣᱟᱜ ᱦᱚᱸ ᱢᱟ ᱚᱞᱚᱜ ᱯᱟᱲᱦᱟᱜ ᱫᱚ ᱪᱟᱞᱟᱜ ᱠᱟᱱ ᱜᱮᱭᱟ ᱾
ᱦᱩᱸ ᱪᱟᱞᱟᱜ ᱠᱟᱱ ᱜᱮᱭᱟ ᱾
ᱩᱝᱠᱩ ᱫᱚ ᱛᱤᱱᱟᱹᱜ ᱴᱟ ᱠᱚ ᱯᱟᱲᱦᱟᱣ, ᱯᱟᱲᱦᱟᱣ ᱫᱟ ᱥᱮ ᱢᱮᱱᱟᱜ ᱠᱚᱣᱟ?
ᱚᱱᱮ ᱢᱟᱫᱽᱫᱷᱚᱢᱤᱠ ᱠᱚᱠᱚ ᱮᱢ ᱫᱟ ᱾
ᱚᱻ ᱵᱷᱟᱜᱮ ᱴᱷᱤᱠ ᱵᱚᱱ ᱞᱟᱹᱭ ᱥᱟᱰᱮ ᱟᱠᱚ ᱢᱟ ᱯᱟᱲᱦᱟᱣ ᱠᱚᱫᱚ ᱵᱷᱟᱜᱤ ᱴᱷᱤᱠ ᱠᱚ ᱯᱟᱲᱦᱟᱜ ᱢᱟ ᱾ ᱦᱳᱭ, ᱦᱟᱯᱮᱱ ᱫᱤᱱᱛᱮ ᱡᱟᱦᱱᱟᱜ ᱚᱥᱩᱵᱤᱫᱷᱟ ᱨᱮᱵᱚᱱ ᱧᱩᱨᱦᱩᱜᱼᱟ ᱚᱱᱟ ᱠᱚ ᱧᱮᱞ ᱴᱷᱤᱠᱟ ᱫᱟᱲᱮᱜ ᱛᱟᱵᱚᱱ ᱢᱟ ᱾
ᱦᱩᱸ ᱦᱩᱸ ᱾
ᱛᱟᱦᱚᱞᱮ ᱜᱚᱝᱠᱮ ᱛᱟᱦᱚᱞᱮ ᱪᱟᱥᱵᱟᱥ ᱫᱚ ᱟᱹᱣᱨᱤ ᱨᱟᱠᱟᱵ ᱛᱮᱵᱤᱱᱟ ᱟᱵᱤᱱᱟᱜ ᱫᱚ ᱵᱟᱝ?
ᱟᱹᱨᱤ ᱨᱟᱠᱟᱵ ᱛᱟᱹᱞᱤᱧᱟ ᱵᱟᱹᱠᱤ ᱜᱮᱛᱟᱞᱤᱧᱟ ᱾
ᱛᱟᱦᱚᱞᱮ ᱦᱟᱹᱠᱩ ᱠᱚᱫᱚ ᱪᱤᱜᱠᱟ ᱟᱯᱮ ᱚᱱᱛᱮ ᱫᱚ?
ᱦᱟᱠᱳ ᱢᱟᱻ ᱫᱚᱢᱮ ᱜᱮ ᱢᱮᱱᱟᱜ ᱠᱚᱣᱟ, ᱵᱷᱤᱛᱟᱹ ᱢᱟᱜ ᱞᱤᱧ ᱫᱩᱠᱟᱱᱟ ᱦᱟᱹᱠᱩ ᱠᱚᱞᱤᱧ ᱧᱟᱢ ᱵᱟᱲᱟ ᱠᱮᱜ ᱠᱚᱣᱟ ᱾ ᱥᱟᱵ ᱵᱟᱲᱟ ᱠᱮᱜ ᱠᱚᱣᱟᱞᱤᱧ ᱾